ᱡᱚᱦᱟᱸᱨ ᱜᱮ ᱜᱚᱝᱠᱮ᱾
ᱦᱮᱸ ᱡᱚᱦᱟᱸᱨ ᱜᱮ᱾
ᱦᱮᱸ ᱪᱮᱫ ᱯᱮ ᱪᱤᱠᱟᱹ ᱦᱮᱸ ᱨᱚᱲ ᱟᱸᱡᱚᱢᱚᱜ ᱠᱟᱱᱟ᱾ ᱫᱤᱭᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱱᱚᱜᱼᱚᱭ ᱚᱲᱟᱜ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ ᱡᱚᱢ ᱵᱟᱲᱟ ᱠᱟᱛᱮ᱾ ᱟᱸᱡᱚᱢ?
ᱨᱚᱦᱚᱭ ᱠᱟᱹᱢᱤ ᱠᱚ ᱫᱚ ᱛᱤᱱᱟᱹᱜ ᱥᱟᱺᱜᱤᱧ ᱮᱱᱟ
ᱦᱩᱸ ᱦᱩᱸ ᱦᱩᱸ ᱨᱚᱦᱚᱭ ᱫᱚ ᱯᱨᱟᱭ ᱛᱚ ᱜᱚᱫ ᱟᱠᱟᱫ ᱞᱮᱠᱟ ᱜᱮ ᱛᱚᱞᱟ ᱠᱚ ᱜᱤᱰᱤ ᱵᱟᱲᱟ ᱟᱠᱟᱜ-ᱟ
ᱟᱪᱪᱷᱟ
ᱵᱟᱦᱨᱮ ᱠᱚ ᱚᱲᱟᱜ ᱦᱚᱲ ᱠᱚᱫᱚ ᱠᱚ ᱪᱟᱞᱟᱣ ᱵᱟᱲᱟᱜ ᱠᱟᱱ ᱜᱮᱭᱟ ᱨᱚᱦᱚᱭ ᱜᱮ
ᱟᱪᱪᱷᱟ ᱟᱪᱪᱷᱟ
ᱦᱩᱸ
ᱦᱩᱸ ᱫᱟᱜ ᱫᱚ ᱫᱟᱜ ᱵᱟᱲᱟᱭᱮᱜ-ᱟ ᱥᱮ ᱵᱟᱝ ᱦᱮᱞᱳ᱾
ᱦᱮᱸ ᱫᱚᱢᱮ ᱫᱟᱜ ᱵᱟᱲᱟ
ᱟᱩᱛ
ᱦᱮᱞᱳ
ᱫᱚᱢᱮᱭ ᱫᱟᱜ ᱵᱟᱲᱟ ᱟᱞᱮ
ᱦᱮᱞᱳ ᱟᱪᱪᱷᱟ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱸᱡᱚᱢᱚᱜ ᱠᱟᱱᱟ
ᱦᱩᱸ ᱟᱯᱮ ᱚᱱᱛᱮ ᱛᱤᱱ ᱥᱟᱺᱜᱤᱧ ᱠᱮᱜ-ᱟ ᱯᱮ?
ᱟᱞᱮ ᱦᱚᱸ ᱪᱟᱥ ᱵᱟᱲᱟ ᱠᱚ ᱫᱚ ᱢᱟᱱᱮ ᱮᱨ ᱟᱯᱚᱨ ᱠᱚᱫᱚ ᱦᱩᱭ ᱟᱠᱟᱱᱟ ᱛᱚᱲᱟ ᱠᱚᱦᱚᱸ ᱦᱟᱨᱟᱭᱮᱱ ᱛᱟᱞᱮᱭᱟ, ᱟᱨ ᱠᱤᱪᱷᱩ ᱫᱤᱱ ᱯᱚᱨᱮ ᱦᱟᱜ ᱨᱚᱦᱚᱭ ᱟᱨᱟᱢᱵᱷᱚᱜ-ᱟ᱾
ᱚ
ᱟᱫᱚ ᱫᱩᱦᱲᱟ ᱥᱤᱭᱳᱜ ᱪᱟᱞᱟᱜ ᱠᱟᱱᱟ ᱱᱤᱛᱚᱜ ᱫᱚ᱾
ᱪᱮᱫ ᱞᱮᱠᱟ?
ᱥᱤᱭᱩᱜ ᱪᱟᱞᱟᱜ ᱠᱟᱱᱟ ᱥᱤᱭᱩᱜ᱾
ᱚ
ᱟ ᱫᱚᱦᱟᱸᱜ ᱨᱚᱦᱚᱭ ᱮᱛᱚᱵ ᱜᱚᱫᱚᱜ-ᱟ᱾
ᱦᱩᱸ
ᱦᱩᱸ ᱟᱯᱮᱱ ᱫᱚ ᱚᱠᱟᱮ ᱞᱮᱠᱟ ᱫᱟᱜ ᱠᱟᱱᱟ ᱞᱟᱹᱭ ᱠᱮᱜ-ᱟ?
ᱫᱟᱜ ᱫᱚ ᱵᱷᱟᱹᱜᱤ ᱜᱮ ᱫᱟᱜ ᱟᱞᱮ ᱠᱟᱱᱟ, ᱫᱚᱢᱮ ᱜᱮ ᱨᱚᱦᱚᱭ ᱠᱟᱱ ᱞᱮ ᱠᱟ ᱫᱚᱭ ᱫᱟᱜ ᱟᱠᱟᱫ ᱞᱮᱜᱮᱭᱟ᱾
ᱟᱪᱪᱷᱟ ᱟᱪᱪᱷᱟ ᱟᱞᱮ ᱱᱚᱛᱮ ᱦᱚᱸ ᱚᱱᱠᱟ ᱫᱚ ᱫᱟᱜ ᱫᱚ ᱫᱟᱜ ᱟᱠᱟᱟᱜ-ᱟᱭ ᱟᱫᱚ ᱦᱟᱸᱜ ᱵᱟᱨᱫᱤᱱ ᱠᱟᱹᱴᱤᱡ-ᱥᱤᱛᱩᱝ ᱧᱚᱜ ᱞᱮᱫᱟᱭ ᱟᱹᱰᱤ ᱪᱮᱦᱨᱟ ᱧᱚᱜ ᱮᱸᱻ
ᱦᱩᱸ
ᱟᱹᱰᱤ ᱱᱟᱯᱟᱭ ᱵᱩᱡᱷᱟᱹᱣ ᱞᱮᱱᱟ,
ᱟᱪᱪᱷᱟ
ᱦᱮᱸ
ᱟᱫᱚ ᱛᱮᱦᱮᱧ ᱫᱚ ᱫᱟᱜ ᱟᱯᱮᱱ ᱠᱟᱱ ᱜᱮᱭᱟ?
ᱦᱮᱸ ᱛᱮᱦᱮᱧ ᱫᱚ ᱫᱟᱜᱮᱫ ᱜᱮᱟᱭ ᱟᱫᱚ ᱚᱲᱟᱜ ᱵᱷᱤᱛᱤᱨ ᱜᱮ ᱵᱚᱞᱚ ᱵᱟᱲᱟ ᱠᱟ ᱛᱮᱫ ᱛᱷᱤᱨ ᱦᱩᱭ ᱠᱟᱱᱟ ᱟᱨᱪᱮᱫ᱾
ᱦᱩᱸ
ᱟᱨ ᱠᱟᱹᱴᱤᱡ ᱯᱚᱨᱮ ᱩᱰᱩᱚᱜ ᱦᱩᱭᱩᱜ-ᱟ ᱦᱟᱸᱜ ᱦᱟᱹᱠᱩ ᱥᱟᱵ᱾
ᱩᱱᱠᱩ ᱥᱟᱵ ᱵᱟᱝ ᱵᱟᱹᱫᱽ ᱨᱮᱜᱮᱯᱮ ᱥᱟᱵᱮᱫ ᱠᱚ ᱥᱮ ᱚᱠᱟ ᱠᱚᱨᱮ?
ᱦᱮᱸ ᱵᱟᱹᱛ ᱨᱮ ᱜᱮ ᱢᱟᱱᱮ, ᱵᱟᱹᱫᱷ ᱠᱷᱚᱱ ᱡᱟᱹᱥᱛᱤ ᱫᱚ ᱦᱚᱨ ᱠᱚᱨᱮ ᱜᱮᱠᱚ ᱧᱟᱢᱚᱜ ᱠᱟᱱᱟ ᱛᱚ᱾ ᱢᱟᱱᱮ ᱫᱟᱜ ᱠᱷᱟᱹᱛᱤᱨ ᱠᱚ ᱨᱟᱠᱟᱵ ᱦᱤᱡᱩᱜ ᱠᱟᱱᱟ ᱜᱟᱹᱲᱭᱟᱹ ᱫᱷᱟᱨᱮ ᱜᱟᱹᱲᱭᱟᱹ ᱠᱷᱚᱱ᱾
ᱦᱩᱸ
ᱩᱱᱠᱩ ᱜᱮ ᱥᱟᱵ ᱵᱟᱲᱟ ᱦᱩᱭᱩᱜ ᱠᱟᱱᱟ ᱟᱫᱚ ᱵᱟᱹᱫᱽ ᱨᱮᱫᱚ ᱢᱮᱱᱟᱜ ᱠᱚᱜᱮᱭᱟ ᱦᱟᱸᱜ᱾ ᱟᱨᱚ ᱢᱟ ᱴᱨᱟᱠᱴᱟᱨ ᱥᱤ ᱪᱟᱞᱟᱜ ᱠᱟᱱᱟ ᱟᱨ ᱚᱱᱟ ᱛᱟᱭᱱᱚᱢ ᱛᱟᱭᱱᱚᱢ ᱛᱮ ᱫᱟᱬᱟ ᱵᱟᱟᱲ ᱦᱚᱸ ᱫᱟᱬᱟ ᱵᱟᱟᱲ ᱦᱩᱭᱩᱜ ᱠᱟᱱ ᱛᱟᱦᱮᱸᱫ᱾ ᱟᱫᱚ ᱱᱤᱛᱚᱜ ᱫᱟᱜ ᱮ-ᱟ ᱥᱮ?
ᱦᱩᱸ
ᱚᱱᱟ ᱠᱷᱟᱹᱛᱤᱨ ᱵᱟᱝ ᱩᱰᱩᱠ ᱦᱩᱭ ᱟᱠᱟᱱᱟ, ᱩᱰᱩᱠᱚᱜ ᱦᱩᱭᱩᱜᱼᱟ ᱦᱟᱸᱜ᱾
ᱦᱩᱸ ᱵᱟᱹᱫᱽ ᱨᱮ ᱴᱨᱟᱠᱴᱚᱨ ᱛᱟᱦᱮᱱᱢᱯᱮ ᱠᱩᱫᱟᱹᱣᱟ?
ᱦᱮᱸ
ᱦᱮᱸ ᱴᱨᱟᱠᱴᱚᱨ ᱪᱟᱞᱟᱜ ᱜᱮᱭᱟ ᱦᱮᱸ,
ᱦᱩᱸ
ᱟᱯᱮ ᱫᱚ ᱱᱚᱝᱠᱟ ᱯᱮ ᱪᱟᱞᱟᱣ ᱵᱟᱲᱟ ᱜᱮᱭᱟ ᱥᱮ ᱵᱟᱝ?
ᱱᱚᱝᱠᱟ ᱫᱚ ᱱᱟᱜ ᱠᱷᱟᱱ ᱪᱟᱞᱟᱣ ᱫᱚᱠᱚ ᱪᱟᱞᱟᱣ ᱵᱟᱲᱟᱜ ᱜᱮᱭᱟ᱾ ᱱᱮ ᱦᱚᱲ ᱫᱚ ᱠᱚᱢ ᱪᱞᱟᱣ ᱦᱩᱭ ᱠᱟᱱᱟ᱾
ᱩᱸᱻ ᱦᱟᱠᱩ ᱥᱟᱵ ᱠᱚᱫᱚ ᱨᱟᱹᱥᱠᱟᱹ ᱫᱚ ᱵᱟᱵᱟᱹᱤᱱ ᱵᱩᱡᱷᱟᱹᱣ ᱜᱮᱭᱟ ᱥᱮ ᱪᱮᱫ?
ᱦᱩᱸ ᱨᱟᱹᱥᱠᱟᱹ ᱫᱚ ᱦᱤᱡᱩᱜ ᱜᱮᱭᱟ ᱟᱫᱚ ᱚᱠᱛᱚ
ᱟᱫᱚ
ᱚᱠᱛᱚ ᱜᱮ
ᱞᱚᱥᱚᱫᱚᱜᱼᱟ ᱟᱪᱷᱟ ᱟᱪᱷᱟ ᱵᱟᱝ ᱯᱟᱪᱮᱫ ᱞᱚᱥᱚᱫᱚᱜᱼᱟᱵᱤᱱ ᱛᱚ
ᱤᱧ ᱫᱚ ᱞᱚᱥᱚᱫ ᱫᱚᱢᱮ ᱛᱮᱫ ᱟᱹᱰᱤᱧ ᱠᱩᱥᱤᱭᱟᱜᱼᱟ ᱾
ᱦᱚᱭ ᱾ ᱟᱵᱚ ᱦᱚᱲ ᱫᱚ ᱚᱱᱟ ᱠᱚᱜᱮ ᱫᱚ ᱨᱟᱹᱥᱠᱟᱹ ᱵᱩᱡᱷᱟᱹᱣ ᱚᱱᱟ ᱞᱚᱥᱚᱫ ᱨᱮᱱᱟᱜ ᱥᱚ ᱜᱮᱥᱮ᱾
ᱚ ᱻ ᱾
ᱟᱹᱞᱤᱧ ᱫᱚᱢᱮ ᱨᱟᱹᱥᱠᱟᱹᱞᱤᱤᱧ ᱵᱩᱡᱷᱟᱹᱣᱭᱟ ᱢᱟᱱᱮ ᱦᱟᱹᱠᱩ ᱥᱟᱵ ᱠᱚ᱾ ᱦᱮᱸ ᱻ᱾ ᱵᱤᱥᱮᱥ ᱠᱟᱭ ᱠᱟᱛᱮ ᱱᱤᱭᱟᱹ ᱚᱱᱟ ᱴᱨᱟᱠᱴᱟᱨ ᱛᱟᱭᱱᱚᱢ ᱛᱟᱭᱱᱚᱢ ᱠᱚᱛᱮ᱾
ᱦᱩᱸ ᱻ᱾
ᱟᱪᱪᱷᱟ ᱤᱭᱟᱹ ᱢᱟᱡᱟᱱ ᱫᱟᱠᱟ ᱠᱚ ᱡᱚᱢ ᱦᱩᱭᱱᱟ ᱥᱮ ᱵᱟᱝ? ᱥᱮ ᱟᱣᱨᱤᱭᱟ ᱱᱤᱛ ᱦᱚ ᱫᱚᱥᱴᱟ ᱟᱪᱷᱟ ᱟᱪᱷᱟ ᱟᱪᱷᱟ ᱾
ᱦᱳ
ᱦᱮᱞᱳ ᱾
ᱦᱸ ᱾ ᱦᱮᱞᱳ ᱾
ᱦᱮᱸ ᱦᱮᱸ ᱾ ᱪᱮᱫ ᱠᱚᱫᱚ ᱡᱚᱢ ᱵᱟᱲᱟ ᱦᱩᱭᱱᱟ?
ᱫᱟᱜ ᱫᱟᱠᱟ ᱟᱲᱟᱜ ᱠᱚᱨᱮ᱾
ᱟᱪᱷᱟ ᱟᱪᱷᱟ ᱾
ᱚᱸᱻ ᱾
ᱤᱧ ᱦᱚᱸ ᱚᱱᱟ ᱥᱮᱛᱟ ᱨᱮᱱᱟᱜ ᱡᱚᱢᱟᱜ ᱟᱭ ᱱᱤᱛᱚᱜ ᱡᱚᱢ ᱦᱩᱭᱱᱟ᱾
ᱚ ᱸᱻ ᱾
ᱯᱟᱴᱷᱟᱲ ᱟᱨ ᱠᱷᱟᱡᱟᱹᱲᱤ ᱥᱤᱯᱤᱭᱟᱛᱮᱫ
ᱚ ᱠᱷᱟᱹᱡᱟᱹᱲᱤ ᱵᱟᱝ
ᱟᱨ ᱨᱽᱵᱤ ᱡᱚᱢ ᱵᱟᱲᱟ ᱦᱩᱭᱱᱟ
ᱚ
ᱟᱫᱚ ᱠᱟᱹᱴᱤᱡ ᱡᱤᱨᱟᱹ ᱦᱩᱭ ᱠᱟᱱᱟ ᱫᱟᱜ ᱮᱼᱟ ᱛᱚ
ᱩ ᱩ
ᱨᱟᱵᱟᱝ ᱦᱚᱸ ᱵᱩᱡᱷᱟᱹᱜ ᱦᱮ ᱨᱟᱵᱟᱝ ᱦᱚᱸ ᱵᱩᱡᱷᱟᱹᱜ ᱦᱩᱭᱩᱜ ᱠᱟᱱᱟ ᱵᱟᱦᱨᱮ ᱠᱷᱟᱱ ᱫᱚ ᱟᱨ ᱚᱲᱟᱜ ᱵᱷᱤᱛᱤᱨ ᱠᱷᱟᱱ ᱫᱚ ᱞᱚᱞᱚ ᱜᱮ ᱵᱩᱡᱷᱟᱹᱜ ᱠᱟᱱᱟ
ᱚᱸ ᱻ᱾
ᱠᱷᱟᱹᱞᱤ ᱜᱮᱠᱚ ᱯᱷᱳᱱᱮᱫᱟᱭ ᱦᱮᱸ ᱥᱮᱮ ᱤᱧᱟᱹᱜ ᱨᱮ ᱱᱤᱛᱳᱜ
ᱚᱠᱚ
ᱦᱮᱸ ᱢᱤᱫᱴᱤᱡ ᱜᱟᱛᱮ ᱜᱤᱫᱽᱨᱟᱹᱭ ᱢᱮᱱᱟᱭᱟ ᱵᱤᱡᱩ ᱢᱮᱱᱛᱮ ᱦᱮᱸ
ᱦᱮᱸ ᱻ᱾
ᱟᱨ ᱩᱱᱤᱤᱛ ᱪᱮᱫᱟᱜ ᱪᱚᱝᱮ ᱯᱷᱳᱱᱟᱹᱧ ᱠᱟᱱᱟᱭ ᱦᱟᱸᱜ ᱟᱫᱚ ᱵᱟᱹᱧ ᱵᱟᱲᱟᱭᱟ ᱡᱟᱭ ᱨᱚᱯᱚᱲ ᱦᱩᱭᱩᱜᱼᱟ ᱦᱟᱸᱜ ᱟᱯᱮ
ᱩ ᱦᱩᱸ
ᱦᱮᱸ ᱛᱟᱞᱟᱨᱮᱴ ᱪᱮᱫ ᱞᱮᱠᱟ ᱦ ᱱᱚᱣᱟ
ᱦᱮᱸ ᱦᱮᱸ
ᱚᱥᱥᱟ ᱦᱩᱭ ᱦᱮᱞᱳ
ᱦᱩᱸ
ᱦᱮᱸ ᱦᱚᱸᱜ ᱠᱟᱱᱟ᱾
ᱦᱟᱸᱦᱟ
ᱫᱚᱢᱮ ᱛᱮᱫ ᱜᱮ ᱯᱷᱳᱱᱮᱫᱼᱟᱭ
ᱩᱸᱢ
ᱯᱷᱚᱱᱟᱭ ᱦᱩᱭᱩᱜ ᱟ ᱦᱟᱸᱜ ᱯᱚᱨᱮᱛᱮ
ᱦᱚᱞᱟ ᱱᱚᱸᱜ ᱠᱷᱮᱞ ᱫᱚᱵᱤᱱ ᱧᱮᱞ ᱞᱮᱜᱼᱟ ᱥᱮ ᱵᱟᱝ
ᱵᱟᱝᱜᱮ ᱵᱟᱝᱜᱮ ᱦᱚᱞᱟ ᱫᱚ ᱵᱟᱝ ᱧᱮᱞ ᱦᱩᱭᱠᱟᱱᱟ ᱾ ᱦᱚᱞᱟ ᱫᱚ ᱚᱠᱚᱭ ᱚᱠᱚᱭᱟᱜ ᱛᱟᱦᱮᱸ ᱠᱟᱱᱟ ᱢᱟᱥᱮ
ᱦᱟᱱ ᱥᱟᱨ ᱢᱚᱨᱠᱚ
ᱚᱦ ᱦᱮᱸ ᱯᱷᱨᱟᱱᱥ ᱟᱨ ᱢᱩᱨᱚᱠᱚᱠᱚ ᱟᱫᱚ ᱟᱵᱤᱱ ᱵᱤᱱ ᱧᱮᱞ ᱞᱮᱼᱟ ᱥᱮ ᱵᱟᱝ?
ᱵᱟᱝᱼᱟ ᱛᱮᱦᱮᱧ ᱥᱮᱛᱟᱜ ᱜᱮ ᱚᱨᱡᱚ ᱠᱚᱞᱤᱧ ᱧᱮᱞ ᱵᱟᱲᱟᱭᱮᱫ ᱛᱟᱦᱮᱱᱟ᱾
ᱦᱮᱸ
ᱛᱮᱦᱮᱧ ᱥᱮᱛᱟᱜ ᱚᱨᱡᱚ ᱠᱟᱛᱮᱫᱞᱤᱧ ᱧᱮᱞ ᱵᱟᱲᱟᱣᱮᱫ ᱠᱟᱱ ᱛᱟᱦᱮᱱᱟ ᱾
ᱟᱪᱪᱷᱟ ᱟᱪᱪᱷᱟ ᱢᱟᱱᱮ ᱤᱭᱟᱹ ᱠᱚ ᱦᱟᱭᱞᱟᱭᱤᱴ ᱠᱚ ᱾
ᱨᱮᱡᱟᱞᱴ ᱾
ᱚ ᱨᱤᱡᱟᱞᱴ ᱠᱚ
ᱦᱩᱸ
ᱟᱪᱪᱷᱟ ᱟᱪᱪᱷᱟ ᱢᱟᱱᱮ ᱢᱮᱪ ᱫᱚ ᱵᱟᱵᱤᱱ ᱧᱮᱞ ᱟᱠᱟᱫ ᱛᱟᱦᱞᱮ ᱾
ᱵᱟᱝ ᱵᱟᱝ ᱦᱟᱭᱞᱟᱭᱤᱴ ᱦᱚᱸ ᱵᱟᱝᱞᱤᱧ ᱧᱮᱞ ᱟᱠᱟᱫᱼᱟ ᱾
ᱟᱪᱪᱷᱟ ᱟᱪᱪᱷᱟ
ᱫᱚ ᱦᱮᱞᱳ
ᱦᱩ
ᱞᱟᱹᱭ ᱟᱞᱤᱧ ᱨᱮᱡᱟᱞᱴ ᱫᱚ ᱪᱮᱫ ᱞᱮᱠᱟ?
ᱯᱷᱨᱟᱱᱥ ᱠᱚ ᱫᱟᱲᱮᱭᱱᱟ ᱛᱚ ᱫᱩᱭ ᱥᱩᱭᱱᱚ ᱛᱮ
ᱫᱩᱭ ᱥᱩᱱᱱᱚ ᱛᱮ
ᱟᱫᱚ ᱯᱷᱨᱟᱱᱥ ᱫᱚᱦᱟᱸᱜ ᱫᱟᱲᱮ ᱠᱟᱛᱷᱟ ᱜᱮ ᱠᱟᱱᱟ ᱥᱮ
ᱦᱩᱸ ᱦᱩ
ᱦᱤᱥᱟᱹᱵᱽ ᱫᱚᱦ ᱚᱱᱟᱜᱮ ᱞᱟᱹᱭᱼᱟᱭ
ᱟᱫᱚ ᱦᱟᱱᱟ ᱵᱚᱛᱚᱨ ᱫᱚ ᱦᱟᱱᱟᱮᱱ ᱜᱮ ᱵᱷᱟᱹᱜᱤ-ᱵᱷᱟᱹᱜᱤ ᱴᱤᱢ ᱫᱚ ᱚᱱᱟ ᱟᱨᱡᱮᱱᱴᱤᱱᱟ ᱠᱷᱮᱛᱨᱮ ᱨᱮ ᱡᱟᱦᱟᱸ ᱞᱮᱠᱟ ᱦᱩᱭᱮᱱ
ᱟᱪᱷᱟ-ᱟᱪᱷᱟ
ᱩᱱ ᱟᱫᱚ ᱱᱤᱭᱟᱹ ᱫᱷᱟᱣ ᱫᱚ ᱱᱤᱭᱟᱹ ᱫᱷᱟᱣ ᱱᱮᱯᱟᱨᱤ ᱦᱚᱸ ᱪᱮᱛᱟ ᱯᱨᱟᱭ ᱜᱮ ᱟᱨᱡᱮᱱᱴᱤᱱᱟ ᱠᱚ ᱛᱟᱦᱮᱸ ᱠᱟᱱᱟ
ᱚᱱᱟ ᱜᱮ᱾ ᱠᱚ ᱵᱚᱛᱚᱨ ᱵᱟᱲᱟᱜ ᱠᱟᱱ ᱛᱟᱦᱮᱱᱟ ᱦᱚᱲ ᱠᱚ ᱠᱷᱚᱵᱚᱨ ᱠᱚ ᱨᱮᱫᱚ ᱧᱮᱞ ᱵᱟᱲᱟ ᱦᱩᱭᱩᱜ ᱠᱟᱱ ᱛᱟᱦᱮᱱᱟ᱾
ᱦᱚᱞᱟ ᱫᱚ ᱮᱠᱫᱚᱢ ᱜᱮ ᱵᱟᱝ ᱧᱮᱞ ᱵᱟᱝ ᱧᱮᱞ ᱩᱛᱟᱹᱨ ᱦᱩᱭ ᱠᱟᱱᱟ ᱦᱚᱞᱟ ᱫᱚ ᱟᱻᱥᱟᱹᱨᱤ ᱜᱮ ᱦᱤᱲᱤᱧ ᱦᱤᱲᱤᱧ ᱩᱛᱟᱹᱨ ᱠᱟᱜ ᱤᱧ ᱫᱚ ᱦᱟᱸᱜ ᱟᱪᱷᱟ ᱛᱮᱦᱮᱧ-ᱛᱮᱦᱮᱧ ᱚᱠᱚᱭ ᱚᱠᱚᱭᱟᱜ ᱢᱮᱱᱟᱜ-ᱟ?
ᱛᱮᱦᱮᱧ ᱱᱟᱸᱦᱟᱜ ᱟᱹᱣᱨᱤ ᱧᱮᱞ ᱦᱩᱭᱩᱜ-ᱟ ᱛᱮᱦᱮᱧ ᱧᱮᱞ ᱦᱩᱭᱩᱜ-ᱟ ᱚᱠᱚᱭᱟᱜ ᱢᱮᱱᱟᱜ-ᱟ
ᱟᱪᱪᱷᱟ ᱛᱟᱦᱚᱞᱮ ᱯᱷᱨᱟᱱᱥ ᱠᱚ ᱫᱟᱲᱮᱭᱮᱱᱟ ᱵᱟᱝ᱾
ᱦᱩᱸ
ᱦᱮᱸ ᱚᱠᱚᱭᱟᱜ ᱪᱚ ᱠᱚᱞ ᱵᱚᱞᱚ ᱟᱠᱟᱱ ᱞᱮᱠᱟᱧ ᱢᱚᱱᱮᱭᱮᱜ-ᱟ᱾
ᱪᱮᱫ ᱞᱮᱠᱟ?
ᱚᱠᱚᱭ ᱪᱚᱠᱚ ᱠᱚᱞ ᱟᱠᱟᱫ ᱵᱤᱱ ᱞᱮᱠᱟᱧ ᱢᱚᱱᱮᱭᱮᱜ-ᱟ᱾
ᱚᱸᱦᱩᱸ ᱚᱞ ᱞᱮᱫ ᱛᱟᱦᱮᱱᱟᱭ ᱵᱤᱡᱩ
ᱟᱪᱪᱷᱟ ᱟᱪᱪᱷᱟ ᱟᱪᱷᱟ
ᱦᱩᱸ᱾
ᱟᱹᱵᱤᱱ ᱦᱚᱸᱠᱚ ᱩᱭᱦᱟᱹᱨ ᱟᱵᱤᱱ ᱠᱟᱱᱟ ᱵᱟ᱾
ᱦᱩᱸᱻ
ᱟᱺ ᱛᱤᱱᱟᱹᱜ ᱪᱚᱝ ᱠᱚ ᱨᱟᱹᱜᱤ ᱡᱚᱝᱟᱜ ᱠᱟᱱᱟ
ᱚᱻ
ᱟᱫᱚ ᱫᱚ ᱦᱟᱜ ᱥᱟᱵ ᱦᱩᱭᱩᱜ-ᱟ ᱚᱠᱛᱚ ᱠᱚ ᱦᱩᱭ ᱞᱮᱱ ᱜᱮ ᱾
ᱦᱩᱸ᱾
ᱦᱩᱸ᱾ ᱟᱫᱚ ᱨᱚᱯᱚᱲ ᱛᱩᱞᱩᱡ ᱜᱤᱧ ᱨᱮᱰᱤ ᱦᱟᱛᱟᱲ ᱞᱮᱱᱜᱮ ᱦᱮᱸ ᱥᱮ
ᱚᱻ
ᱛᱚᱞᱟ ᱠᱚᱫᱚ ᱛᱤᱱᱟᱹᱜ ᱦᱟᱨᱟᱭᱮᱱᱟ ᱥᱮ ᱟᱣᱨᱤ?
ᱵᱟᱝᱟ ᱦᱟᱨᱟᱜ ᱵᱚᱞᱛᱮ ᱫᱚ ᱥᱚᱵᱮ ᱥᱚᱵᱮ ᱦᱟᱨᱟ ᱟᱨᱟᱢᱵᱷᱚ ᱠᱟᱱᱟ ᱚᱱᱠᱟ ᱫᱚ ᱡᱮ ᱢᱟᱱᱮ ᱫᱟᱜ ᱛᱟᱦᱮᱸ ᱞᱮᱱᱠᱷᱟᱱ ᱛᱚᱞᱟ ᱴᱟᱜ ᱦᱟᱨᱟ ᱜᱚᱫᱚᱜ-ᱟ ᱚᱱᱠᱟ ᱫᱚ ᱦᱟᱸᱜ ᱵᱟᱝ ᱦᱩᱭ ᱠᱟᱱᱟ ᱱᱤᱛ ᱦᱚᱸ ᱡᱩᱫᱤ ᱫᱟᱜ ᱛᱟᱦᱮᱸ ᱜᱚᱫᱚᱜ-ᱟ ᱥᱮᱭᱟ ᱜᱚᱫᱚᱜ-ᱟ ᱦᱮᱸ ᱥᱮ᱾
ᱚᱻ
ᱚᱱᱠᱟ ᱜᱮ ᱾
ᱩᱸᱻ ᱛᱤᱱᱟᱹᱜ ᱫᱤᱱ ᱜᱟᱱ ᱦᱩᱭᱮᱱᱟ ᱛᱚᱞᱟ ᱠᱚ ᱜᱤᱰᱤ ᱠᱟᱛᱮ?
ᱛᱚᱞᱟ ᱜᱤᱰᱤ ᱠᱟᱛᱮᱫ ᱦᱩᱭᱮᱱᱟ ᱦᱩᱸᱻᱪᱚ᱾ ᱛᱮᱦᱮᱧ ᱢᱚᱱᱮ ᱦᱚᱭ ᱯᱩᱱ ᱢᱚᱬᱮ ᱫᱤᱱ ᱜᱟᱱ ᱦᱩᱭᱮᱱᱟ
ᱩᱸᱻ
ᱯᱩᱱ ᱢᱚᱬᱮ ᱫᱤᱱ ᱜᱟᱱ ᱦᱩᱭ ᱠᱟᱱᱟ ᱛᱮᱦᱤᱧ ᱟᱨᱦᱚᱸᱭ ᱫᱟᱜᱮᱫᱼᱟ ᱚᱱᱟ ᱟᱵᱟᱨ ᱟᱻ ᱟᱨᱮᱡ ᱪᱟᱞᱟᱜ ᱦᱩᱭᱩᱜᱼᱟ ᱦᱟᱸᱜ
ᱥᱟᱠᱟᱢ ᱠᱚ ᱧᱮᱞ ᱥᱟᱠᱟᱢ ᱠᱚ ᱦᱟᱨᱟ ᱜᱚᱫ ᱮᱱᱟ ᱥᱮ ᱟᱹᱣᱨᱤᱭᱟ?
ᱟᱹᱣᱨᱤᱭᱟᱹ ᱥᱟᱠᱟᱢ ᱠᱚᱫᱚ ᱫᱚᱢᱮ ᱦᱟᱨᱠᱮᱛ ᱜᱮ ᱱᱚᱣᱟ ᱤᱭᱟᱹ ᱫᱚ ᱢᱟᱱᱮ ᱛᱚᱞᱟ ᱤᱭᱟᱹ ᱥᱚᱢᱚᱭ ᱫᱟᱜ
ᱚᱱᱛᱮ ᱫᱟᱜ ᱫᱟᱜ ᱟᱨᱮᱡ ᱥᱚᱢᱚᱭ ᱫᱚ ᱪᱮᱫ ᱛᱮᱯᱮ ᱟᱨᱮᱡ ᱜᱮᱭᱟ?
ᱫᱟᱜ ᱫᱚ ᱚᱱᱠᱟ ᱵᱟᱹᱞᱛᱤ ᱠᱚᱛᱮ ᱤᱭᱟᱹ ᱠᱚᱛᱮ ᱾
ᱦᱩᱸᱻ
ᱵᱟ. ᱞᱛᱤ ᱠᱚᱛᱮᱫ ᱛᱟᱯᱚᱨᱮ ᱚᱱᱟ ᱤᱭᱟᱹ ᱪᱮᱫ ᱠᱚ ᱞᱟᱹᱭᱟ ᱢᱚᱜᱽ ᱠᱚᱛᱮ
ᱚᱱᱟ ᱫᱟᱜ ᱟᱨᱮᱡᱟᱜ ᱪᱮᱫ ᱠᱚ ᱞᱟᱹᱭᱟᱜᱼᱟ ᱚᱱᱟ ᱵᱟᱨ ᱫᱷᱟᱨᱮ ᱨᱮ ᱥᱟᱵ ᱠᱟᱛᱮ ᱠᱚ ᱟᱨᱮᱡ ᱛᱟᱦᱮᱱ ᱫᱚ ᱵᱟᱨ ᱦᱚᱲ ᱛᱮ ᱥᱟᱵ ᱠᱟᱛᱮ᱾
ᱟᱪᱪᱷᱟ ᱚᱱᱟ ᱵᱟᱹᱞᱛᱤ ᱨᱮᱦᱚᱸ ᱠᱚ ᱛᱚᱞ ᱠᱟᱛᱮ ᱠᱚ ᱠᱚᱨᱟᱣ ᱫᱚ ᱵᱟᱝ? ᱚ ᱦᱚᱸ ᱵᱟᱝᱟ ᱵᱟᱝᱟ ᱚᱱᱟ ᱦᱟᱴᱟᱜ ᱞᱮᱠᱟᱱᱟᱜ ᱡᱤᱱᱤᱥ ᱛᱮ ᱵᱟᱝ? ᱦᱮ ᱪᱮᱫ ᱪᱚᱝ ᱠᱚ ᱢᱮᱱᱟᱜᱼᱟ ᱦᱟᱸᱜ ᱚᱱᱟ ᱫᱚ ᱧᱩᱛᱩᱢ ᱫᱚ ᱦᱟᱸᱜ ᱵᱟᱹᱧ ᱵᱟᱲᱟᱭᱟ ᱾ ᱟᱹᱰᱤ ᱪᱮᱦᱮᱨᱟ ᱡᱤᱱᱤᱥ ᱫᱚ ᱛᱟᱦᱮᱸ ᱠᱟᱱᱟ ᱠᱤᱱᱛᱩ ᱾
ᱦᱩᱸ ᱦᱩᱸ
ᱩᱸᱻ
ᱟᱹᱰᱤ ᱪᱮᱦᱨᱟ ᱛᱤᱸᱜᱩ ᱛᱤᱸᱜᱩᱢ ᱟᱨᱮᱡᱟ ᱾
ᱦᱩᱸᱻ ᱟᱫᱚ ᱦᱟᱸᱜ ᱪᱮᱫ ᱞᱮᱠᱟ ᱠᱚ ᱫᱟᱜ ᱠᱚᱠᱚ ᱤᱭᱟᱹᱭᱟ ᱚᱱᱟ ᱫᱚ ᱦᱟᱸᱜ ᱵᱟᱹᱧ ᱵᱟᱲᱟᱭᱟ ᱡᱟᱦᱟᱸᱭ ᱠᱚᱧ ᱧᱮᱞ ᱵᱟᱲᱟ ᱟᱠᱟᱫ ᱠᱚᱣᱟ ᱛᱤᱸᱜᱩ ᱠᱟᱛᱮᱫ ᱠᱚ ᱟᱨᱮᱡ ᱵᱟᱲᱟ
ᱦᱳᱭ ᱚᱱᱟᱛᱮ ᱵᱟᱨ ᱦᱚᱲᱮᱢ ᱛᱤᱸᱜᱩᱭᱮᱱᱟ ᱟᱲᱮᱨᱮ ᱵᱮᱥ ᱟᱨᱮᱡ ᱮᱢ ᱪᱷᱩᱴᱟᱹᱣ ᱱᱟ ᱛᱤᱸᱜᱩ ᱛᱤᱸᱜᱩ ᱟᱹᱰᱤ ᱪᱮᱦᱨᱟ ᱜᱟᱱᱚᱜᱼᱟ ᱾ ᱵᱟᱝᱵᱤᱱ ᱟᱨᱮᱡ ᱵᱟᱲᱟ ᱟᱠᱟᱜᱼᱟ ᱚᱱᱟᱛᱮ ᱵᱟᱝᱵᱤᱱ ᱟᱨᱮᱡ ᱵᱟᱲᱟ ᱟᱠᱟᱜᱼᱟ?
ᱵᱟᱝ ᱱᱚᱛᱮ ᱫᱚ ᱞᱟᱹᱭ ᱞᱮᱠᱷᱟᱱ ᱚᱱᱠᱟ ᱫᱚ ᱧᱮᱞ ᱜᱮ ᱵᱟᱝ ᱧᱮᱞ ᱧᱟᱢ ᱩᱛᱟᱹᱨ ᱠᱟᱱᱟ ᱦᱮᱸᱥᱮ᱾ ᱚᱱᱠᱟ ᱡᱮ ᱱᱚᱛᱮᱨᱮ ᱡᱟᱦᱟᱸᱭ ᱠᱚ ᱵᱮᱵᱚᱦᱟᱨᱮᱫᱼᱟ ᱥᱮ ᱟᱞᱮ ᱞᱮ ᱵᱮᱵᱚᱦᱟᱨᱟ ᱚᱱᱠᱟ ᱫᱚ ᱦᱟᱸᱜ ᱮᱠᱫᱚᱢ ᱜᱮ ᱵᱟᱝ ᱦᱩᱭ ᱩᱛᱟᱹᱨᱚᱜ ᱠᱟᱱᱟ
ᱠᱟᱹᱴᱤᱡ ᱨᱮᱦᱚᱸ ᱵᱟᱝ ᱵᱤᱱ ᱧᱮᱞ ᱛᱤᱭᱳᱜ ᱠᱟᱣᱱᱟ?
ᱠᱟᱹᱴᱤᱡ ᱨᱮᱫᱚ ᱤᱭᱟ. ᱚᱱᱟ ᱫᱚᱧ ᱧᱮᱞ ᱫᱩᱧ ᱧᱮᱞ ᱟᱠᱟᱜᱼᱟ ᱦᱮᱸ ᱥᱮ᱾ ᱟᱫᱚ ᱠᱟᱹᱢᱤᱴᱟᱜ ᱫᱚ ᱪᱮᱫ ᱞᱮᱠᱟ ᱪᱤᱠᱟᱹᱜᱼᱟ ᱚᱱᱟ ᱫᱚ ᱦᱟᱸᱜ ᱵᱟᱝ ᱧᱮᱞ ᱩᱛᱟᱹᱨ ᱠᱟᱱᱟ ᱦᱮᱸ ᱦᱚᱲ ᱠᱚᱫᱚ ᱠᱟᱹᱢᱤ ᱧᱮᱞ ᱵᱟᱲᱟ ᱦᱩᱭ ᱠᱟᱱ ᱜᱮᱭᱟ ᱥᱮ ᱚᱲᱟᱜ ᱦᱚᱲ ᱦᱚᱸ ᱧᱮᱞ ᱵᱟᱲᱟ ᱦᱩᱭ ᱠᱟᱱ ᱜᱮᱭᱟ ᱟᱫᱚ ᱩᱱ ᱥᱩᱢᱚᱭ ᱠᱟ ᱛᱚ ᱩᱱᱟᱹᱜ ᱫᱚ ᱦᱟᱸᱜ ᱩᱭᱦᱟᱹᱨ ᱫᱚ ᱦᱟᱸᱜ ᱵᱟᱹᱱᱩᱜᱼᱟ
ᱚ ᱦᱚᱭ